ᱦᱩᱸ ᱜᱚᱢᱠᱮ ᱟᱡᱚᱢ ᱫᱟᱹᱞᱤᱧ᱾
ᱦᱮᱸ ᱪᱮᱫ ᱞᱮᱠᱟ ᱢᱮᱱᱟᱜ ᱵᱤᱱᱟ?
ᱦᱩᱸ ᱵᱷᱟᱜᱤ ᱜᱮ ᱠᱷᱟᱡ ᱢᱮᱱᱟᱜ ᱞᱤᱧᱟ ᱱᱤᱛᱚᱜ ᱫᱚ᱾
ᱟᱪᱪᱷᱟ ᱟᱪᱪᱷᱟ᱾
ᱟᱹᱵᱤᱱ ᱜᱮ ᱚᱠᱟ ᱞᱮᱠᱟ ᱢᱮᱱᱟᱜ ᱵᱤᱱᱟ?
ᱟᱹᱞᱤᱧ ᱦᱚᱸ ᱜᱚᱝᱠᱮ ᱱᱤᱭᱟᱹ ᱜᱷᱟᱹᱲᱤᱡ ᱫᱚ ᱵᱷᱟᱜᱤ ᱜᱮ ᱢᱮᱱᱟᱜ ᱞᱤᱧᱟ᱾ ᱟᱨ ᱱᱟᱯᱟᱭ ᱜᱮᱵᱚᱱ ᱛᱟᱦᱮᱱ ᱢᱟ ᱚᱱᱟᱜᱮ ᱟᱹᱞᱤᱧ ᱦᱚᱸᱞᱤᱧ ᱟᱥᱟᱭᱟ᱾
ᱦᱮᱸ ᱱᱟᱯᱟᱭ ᱜᱮ ᱢᱟᱱᱮ ᱛᱟᱦᱮᱸ ᱜᱮ ᱟᱥᱟ ᱫᱚ᱾
ᱦᱮᱸ ᱱᱚᱝᱠᱟ ᱨᱩᱣᱟᱹ ᱦᱟᱹᱥᱩ ᱠᱚ ᱩᱱᱟᱹᱜ ᱟᱞᱚ ᱦᱩᱭᱩᱜ ᱛᱟᱵᱚᱱ ᱢᱟ ᱱᱟᱯᱟᱭ ᱛᱮᱜᱮ ᱵᱚᱱ ᱛᱟᱦᱮᱱ ᱢᱟ᱾
ᱦᱩᱸ
ᱟᱨ ᱛᱟᱦᱚᱞᱮ ᱜᱚᱝᱠᱮ ᱟᱯᱮ ᱥᱮᱫ ᱚᱱᱛᱮ ᱵᱩᱨᱩ ᱠᱚ ᱪᱮᱫ ᱞᱮᱠᱟ? ᱦᱟᱹᱛᱤ ᱢᱟᱨᱟᱜ ᱵᱩᱨᱩ ᱠᱚ ᱦᱩᱭᱱᱟ ᱟᱸᱡᱚᱢ ᱫᱤᱱ᱾ ᱛᱟᱦᱚᱞᱮ ᱪᱟᱞᱟᱣ ᱞᱮᱱᱟ ᱵᱤᱱ ᱥᱮ ᱵᱟᱝ?
ᱪᱟᱞᱟᱣ ᱞᱮᱱᱟ ᱞᱤᱧ ᱜᱚᱢᱠᱮ, ᱢᱟᱱᱮ ᱪᱟᱞᱟᱣ ᱵᱟᱲᱟ ᱦᱩᱭᱱᱟ ᱫᱚᱢᱮ, ᱨᱟᱹᱥᱠᱟᱹ ᱵᱟᱲᱟ ᱦᱩᱭ ᱱᱟ ᱢᱟᱱᱮ ᱟᱹᱰᱤ ᱠᱤᱪᱷᱩ ᱜᱮ ᱦᱩᱭᱱᱟ ᱚᱸᱰᱮ ᱠᱷᱟᱡ ᱤᱭᱟᱹ ᱯᱚᱨᱚᱵᱽ ᱮᱱᱮᱡ ᱠᱚ᱾ ᱛᱟᱯᱚᱨᱮ ᱢᱟᱱᱮ ᱚᱱᱮ ᱵᱩᱨᱩ ᱫᱚ ᱵᱟᱝ ᱠᱟᱱᱟ ᱜᱚᱝᱠᱮ ᱞᱟᱹᱭ ᱜᱟᱱᱚᱜᱼᱟ ᱢᱟᱱᱮ ᱚᱱᱮ ᱟᱨᱠᱤ ᱠᱚᱢ ᱧᱚᱜ ᱰᱩᱝᱨᱤ ᱞᱮᱠᱟ ᱟᱨᱠᱤ ᱢᱮᱱᱟᱜᱼᱟ᱾ ᱦᱮᱸ ᱫᱚᱢᱮ ᱯᱚᱨᱚᱵᱽ ᱮᱱᱮᱡ ᱠᱚ ᱦᱩᱭᱱᱟ ᱟᱭᱢᱟ ᱞᱮᱠᱟᱱ ᱫᱚᱠᱟᱱ ᱠᱚᱜᱮ ᱛᱟᱦᱮᱸ ᱠᱟᱱᱟ᱾ ᱱᱮᱛᱟᱨ ᱜᱷᱩᱲᱤ ᱩᱰᱟᱹᱣ ᱦᱩᱭᱱᱟ ᱚᱱᱟ ᱠᱚ ᱧᱮᱞ ᱵᱟᱲᱟ ᱦᱩᱭᱱᱟ ᱫᱚᱢᱮ ᱨᱟᱹᱥᱠᱟᱹ ᱵᱟᱲᱟ ᱦᱩᱭᱱᱟ᱾
ᱚ, ᱟᱨ ᱛᱟᱦᱚᱞᱮ ᱜᱚᱝᱠᱮ ᱪᱟᱞᱟᱣ ᱫᱚ ᱪᱮᱫ ᱛᱮᱵᱤᱱ ᱪᱟᱞᱟᱣ ᱞᱮᱱ ᱛᱟᱦᱮᱸᱫ?
ᱩ ᱻ ᱤᱭᱟᱹ ᱛᱮᱜᱮ ᱢᱚᱴᱚᱨ ᱥᱟᱭᱠᱮᱞ ᱛᱮᱜᱮ ᱪᱟᱞᱟᱣ ᱦᱩᱭ ᱞᱮᱱᱟ ᱟᱫᱚ᱾
ᱚ, ᱟᱨ ᱪᱟᱞᱟᱣ ᱡᱚᱠᱷᱚᱱ ᱚᱱᱠᱟ ᱫᱟᱜ ᱡᱟᱹᱲᱤ ᱠᱚ ᱦᱩᱭᱩᱜ ᱠᱟᱱ ᱛᱟᱦᱮ ᱥᱮ ᱫᱟᱜ ᱡᱟᱹᱲᱤ ᱠᱚᱫᱚ ᱵᱟᱝ ᱦᱩᱭ ᱠᱟᱱᱟ ᱜᱚᱝᱠᱮ ᱱᱟᱯᱟᱭ ᱛᱮᱜᱮ ᱯᱮ ᱪᱟᱞᱟᱣ ᱠᱟᱱᱟ᱾
ᱵᱟᱝ ᱜᱚᱝᱠᱮ ᱱᱟᱯᱟᱭ ᱛᱮᱜᱮ ᱪᱟᱞᱟᱣ ᱦᱩᱭ ᱟᱠᱟᱱᱟ ᱢᱟᱱᱮ ᱫᱟᱜ ᱡᱟᱹᱲᱤ ᱫᱚ ᱠᱷᱟᱡ ᱟᱫᱚ ᱯᱮ ᱡᱟᱹᱱᱤᱡ ᱠᱷᱟᱡ ᱜᱟᱯᱟ ᱢᱮᱭᱟᱝ ᱫᱚ ᱡᱟᱹᱱᱤᱡ ᱵᱟᱹᱱᱩᱜ ᱞᱮᱠᱟ ᱜᱮ ᱠᱷᱟᱡ ᱚᱱᱛᱮ ᱫᱚ
ᱦᱮᱸ ᱦᱮᱸ
ᱟᱞᱮ ᱥᱮᱫ ᱦᱚᱸ ᱜᱚᱝᱠᱮ ᱱᱤᱭᱟᱹ ᱜᱷᱟᱹᱲᱤᱡ ᱢᱟ ᱨᱤᱢᱤᱞ ᱠᱚᱫᱚ ᱯᱷᱟᱸᱠᱟ ᱧᱚᱜ ᱜᱮ ᱧᱮᱞᱚᱜ ᱠᱟᱱᱟ, ᱟᱨ ᱢᱟᱡᱷᱮ ᱢᱚᱫᱽᱫᱷᱮ ᱟᱨᱚ ᱵᱤᱡᱽ ᱞᱤᱭᱟᱜ ᱠᱟᱱᱟ ᱦᱟᱸᱜ ᱫᱟᱜ ᱫᱚ ᱡᱚᱨᱚᱭ ᱨᱮᱦᱚᱸ ᱦᱟᱸᱜ᱾ ᱮᱠᱷᱚᱱ ᱢᱤᱫ ᱫᱤᱱ ᱵᱟᱨ ᱥᱤᱧ ᱯᱚᱨᱮ ᱦᱚᱭᱛᱳ ᱡᱚᱨᱚᱭᱟ ᱛᱤᱦᱤᱧ ᱫᱚ ᱵᱟᱭ ᱡᱚᱨᱚᱭᱟ ᱦᱟᱸᱜ ᱡᱟᱹᱱᱤᱡ ᱠᱷᱟᱱ᱾
ᱛᱟᱦᱚᱞᱮ ᱜᱚᱝᱠᱮ ᱚᱱᱛᱮ ᱫᱚ ᱪᱮᱫ ᱵᱩᱨᱩ ᱠᱚ ᱦᱩᱭᱩᱜ ᱜᱮᱭᱟ ᱥᱮ ᱵᱟᱝᱟ ᱚᱱᱛᱮ ᱫᱚ ᱵᱩᱨᱩ ᱢᱩᱨᱩ ᱠᱚᱫᱚ ᱵᱟᱝ?
ᱵᱟᱝ ᱜᱚᱝᱠᱮ ᱱᱚᱛᱮ ᱫᱚ ᱵᱩᱨᱩ ᱠᱚᱫᱚ ᱛᱮᱢᱚᱱ ᱫᱚ ᱵᱟᱝ ᱦᱩᱭᱩᱜ ᱜᱮᱭᱟ, ‌ᱱᱚᱱ ᱛᱮ ᱫᱚ ᱦᱟᱸᱜ ᱤᱭᱟᱹ ᱵᱩᱨᱩ ᱠᱚᱫᱚ ᱛᱮᱢᱚᱱ ᱫᱚ ᱵᱟᱝ ᱦᱩᱭᱩᱜ ᱜᱮᱭᱟ᱾ ᱟᱨ ᱛᱟᱦᱞᱮ ᱪᱮᱫ ᱠᱚ ᱧᱟᱢᱚᱜ ᱠᱟᱱ ᱛᱟᱦᱮᱸ ᱦᱟᱹᱛᱤ ᱢᱟᱨᱟᱜ ᱵᱩᱨᱩ ᱨᱮ?
ᱦᱮᱸ ᱟᱫᱚ ᱜᱚᱢᱠᱮ ᱚᱸᱰᱮ ᱫᱚ ᱡᱚᱢ ᱧᱩᱣᱟᱜ ᱠᱚᱜᱮ ᱠᱷᱟᱡ ᱧᱟᱢᱚᱜ ᱠᱟᱱ ᱛᱟᱦᱮᱸᱫ ᱚᱱᱟ ᱟᱵᱚᱣᱟᱜ ᱤᱭᱟᱹ ᱨᱮᱱᱟᱜ ᱡᱤᱱᱤᱥ ᱠᱚᱫᱚ ᱟᱠᱷᱟᱡ ᱵᱟᱹᱱᱩᱜᱼᱟ ᱚᱱᱛᱮ ᱫᱚ ᱵᱟᱝ ᱩᱱᱟᱹᱜ ᱫᱚ ᱢᱟᱱᱮ ᱥᱮ ᱨᱚᱠᱚᱢ ᱤᱭᱟᱹ ᱫᱚ ᱵᱟᱝ ᱠᱟᱱᱟ! ᱛᱚ ᱚᱸᱰᱮ ᱫᱚ ᱠᱷᱟᱡ ᱥᱮᱬᱟ ᱧᱚᱜᱼᱟᱜ ᱫᱚ ᱥᱮᱬᱟ ᱧᱚᱜᱼᱟᱜ ᱠᱷᱟᱱ ᱟᱭᱢᱟ ᱠᱤᱪᱷᱩ ᱟᱵᱚ, ᱵᱟᱠᱷᱟᱡ ᱤᱭᱟᱹ ᱥᱟᱶᱛᱟ ᱨᱮᱱᱟᱜ ᱧᱟᱢ ᱠᱚᱜᱼᱟ ᱟᱹᱰᱤ ᱟᱢᱫᱟ ᱞᱮᱠᱟᱱ ᱡᱤᱱᱤᱥ ᱟᱨᱠᱤ᱾
ᱦᱮᱸᱛᱚ ᱛᱟᱦᱚᱞᱮ ᱮᱢᱱᱤ ᱦᱳᱴᱮᱞ ᱠᱚ ᱡᱚᱢᱟᱜ ᱡᱤᱱᱤᱥ ᱠᱚᱜ ᱠᱚ ᱤᱫᱤ ᱞᱮᱫ ᱛᱟᱦᱮᱸ? ᱟᱨ ᱦᱚᱲ ᱠᱚ ᱪᱮᱫ ᱞᱮᱠᱟ ᱠᱚ ᱦᱚᱲ ᱞᱮᱱ ᱛᱟᱦᱮᱸ ᱱᱤᱭᱟᱹ ᱵᱟᱨ ᱫᱚ ᱥᱟᱸᱜᱮ ᱜᱮ ᱠᱚ ᱦᱚᱲ ᱞᱮᱱᱟ?
ᱱᱤᱭᱟᱹ ᱫᱷᱟᱣ ᱫᱚ ᱠᱷᱟᱱ ᱞᱟᱹᱭ ᱫᱟᱠᱚ ᱛᱚ ᱠᱷᱟᱱ ᱠᱚᱢ ᱧᱚᱜ ᱜᱮ ᱠᱚ ᱦᱚᱲ ᱟᱠᱟᱱᱟ ᱞᱟᱦᱟ ᱫᱷᱟᱣ ᱫᱚ ᱢᱟᱱᱮ ᱡᱟᱹᱥᱛᱤ ᱜᱮ ᱠᱚ ᱦᱚᱲ ᱞᱮᱱᱟ᱾
ᱚᱻ ᱛᱟᱦᱚᱞᱮ ᱱᱤᱭᱟᱹ ᱵᱟᱨ ᱫᱚ ᱥᱮ ᱨᱚᱠᱚᱢ ᱫᱚ ᱵᱟᱝ ᱠᱚ ᱪᱟᱞᱟᱣ ᱟᱠᱟᱱᱟ ᱢᱟᱱᱮ ᱢᱚᱴᱟ ᱢᱩᱴᱤ ᱠᱚ ᱦᱚᱲ ᱠᱟᱱ ᱜᱮᱭᱟ ᱫᱚᱢᱮ ᱫᱚ ᱵᱟᱝᱼᱟ ᱫᱚᱢᱮ ᱵᱤᱥᱤ ᱦᱚᱸ ᱵᱟᱝ᱾
ᱦᱮᱸ ᱢᱟᱱᱮ ᱦᱚᱲ ᱞᱮᱱ ᱜᱮᱭᱟ ᱠᱚ ᱜᱚᱝᱠᱮ ᱵᱷᱟᱜᱤ ᱜᱮ ᱢᱚᱴᱟ ᱢᱩᱴᱤ ᱟᱨᱠᱤ᱾
ᱟᱪᱪᱷᱟ ᱟᱪᱪᱷᱟ ᱟᱨ ᱛᱟᱦᱚᱞᱮ ᱦᱟᱹᱛᱤ ᱢᱟᱨᱟᱜ ᱵᱩᱨᱩ ᱫᱚ ᱛᱤᱱ ᱫᱤᱱ ᱦᱩᱭᱩᱜ ᱜᱮᱭᱟ ᱢᱤᱫ ᱫᱤᱱ ᱜᱮ?
ᱢᱤᱫ ᱫᱤᱱ ᱜᱤ ᱜᱚᱝᱠᱮ ᱠᱷᱟᱡ ᱦᱳᱭᱳᱼᱟ ᱚᱱᱟ ᱫᱚ ᱢᱤᱫ ᱫᱤᱱ ᱜᱮ ᱦᱳᱭᱳᱜ ᱜᱮᱭᱟ᱾
ᱟᱨ ᱛᱟᱦᱚᱞᱮ ᱯᱚᱨᱚᱵᱽ ᱮᱱᱮᱡ ᱠᱚᱫᱚ ᱪᱮᱫ ᱞᱮᱠᱟ ᱦᱩᱭᱱᱟ ᱯᱚᱨᱚᱵᱽ ᱮᱱᱮᱡ ᱠᱚᱠᱚ ᱪᱟᱞᱟᱣ ᱞᱮᱱᱟ?
ᱦᱩᱸ ᱯᱚᱨᱚᱵᱽ ᱮᱱᱮᱡ ᱚᱱᱠᱟ ᱢᱟᱱᱮ ᱪᱟᱞᱟᱣ ᱞᱮᱱᱟ ᱵᱷᱟᱜᱤ ᱜᱮ ᱟᱨᱠᱤ ᱦᱩᱭᱱᱟ ᱢᱟᱱᱮ ᱵᱷᱟᱜᱤ ᱜᱮ ᱨᱟᱹᱥᱠᱟᱹ ᱠᱚ ᱵᱟᱲᱟ ᱦᱩᱭᱱᱟ᱾
ᱟᱪᱪᱷᱟ ᱟᱪᱪᱷᱟ ᱦᱮᱸᱛᱚ ᱟᱨ ᱛᱟᱦᱚᱞᱮ ᱜᱚᱢᱠᱮ ᱪᱤᱠᱟᱹ ᱟᱹᱵᱤᱱ ᱫᱚᱵᱤᱱ ᱮᱱᱮᱡ ᱵᱟᱲᱟ ᱠᱮᱫᱼᱟ, ᱥᱮ ᱴᱟᱢᱟᱠ ᱛᱩᱢᱫᱟᱜ ᱥᱮ ᱨᱮᱜᱟᱲᱲᱟ ᱠᱚᱵᱤᱱ ᱨᱩ ᱵᱟᱲᱟ ᱠᱮᱫᱼᱟ᱾
ᱨᱮᱜᱽᱲᱟ ᱠᱚᱞᱤᱧ ᱨᱩ ᱵᱟᱲᱟ ᱠᱮᱫᱟ, ᱨᱮᱜᱽᱲᱟ ᱨᱤᱧ ᱨᱩ ᱠᱮᱫᱟ ᱛᱟᱯᱚᱨᱮ ᱴᱟᱢᱟᱠ ᱦᱚᱸ ᱠᱟᱹᱡ ᱞᱤᱧ ᱨᱩᱣᱟᱹᱫᱟ ᱟᱨᱠᱤ ᱢᱟᱱᱮ ᱵᱷᱟᱜᱤ ᱜᱮ ᱢᱚᱡᱟ ᱠᱮᱫᱟᱞᱤᱧ ᱟᱨᱠᱤ ᱨᱟᱹᱥᱠᱟᱹ ᱠᱮᱫᱟᱞᱤᱧ᱾ ᱦᱮᱸ ᱜᱚᱝᱠᱮ ᱚᱱᱛᱮ ᱫᱚ ᱢᱟᱱᱮ ᱪᱮᱫ ᱯᱚᱨᱚᱵᱽ ᱠᱚ ᱦᱩᱭᱩᱜ ᱜᱮᱭᱟ ᱛᱟᱦᱚᱞᱮ ᱚᱱᱛᱮ ᱟᱯᱮ ᱥᱮᱫ ᱫᱚ?
ᱟᱞᱮ ᱥᱮᱫ ᱫᱚ ᱜᱚᱝᱠᱮ ᱱᱚᱜᱼᱚᱭ ᱤᱭᱟᱹ ᱵᱤᱱ ᱟᱸᱡᱚᱢ ᱟᱠᱟᱫᱼᱟ ᱛᱚ, ᱪᱟᱠᱚᱞᱛᱟᱹᱲᱤ ᱚᱱᱟ ᱯᱟᱛᱟ ᱠᱚ᱾
ᱦᱩᱸ ᱟᱸᱡᱚᱢ ᱠᱟᱫᱟᱞᱤᱧ ᱚᱱᱟ ᱫᱚ ᱠᱷᱟᱡ ᱤᱭᱟᱹ ᱵᱷᱟᱜᱤ ᱜᱮ ᱤᱭᱟᱹ᱾ ᱠᱷᱟᱡ ᱚᱸᱰᱮ ᱨᱟᱹᱥᱠᱟᱹ ᱨᱚᱢᱚᱡᱽ ᱚᱱᱟ ᱧᱩᱛᱩᱢᱟᱱᱟᱜ ᱤᱭᱟᱹ ᱠᱟᱱᱟ᱾
ᱦᱳᱭ ᱜᱚᱝᱠᱮ ᱦᱳᱭ ᱟᱨ ᱪᱟᱠᱚᱞᱛᱟᱹᱲᱤ ᱱᱛᱮ ᱟᱞᱮ ᱥᱮᱫ ᱫᱚ ᱦᱩᱭᱩᱜ- ᱟ ᱛᱚ ᱛᱟᱦᱚᱞᱮ ᱪᱟᱠᱚᱞᱛᱟᱹᱲᱤ ᱦᱚᱸ ᱚᱱᱠᱟᱟᱜ ᱜᱮ ᱢᱟᱱᱮ᱾ ᱟᱹᱰᱤ ᱧᱩᱛᱩᱢ ᱜᱮᱭᱟ ᱟᱨᱠᱤ ᱪᱟᱠᱚᱞᱛᱟᱲᱤ ᱦᱚᱸ ᱛᱟᱯᱚᱨᱮ ᱦᱚᱲ ᱠᱚᱦᱚᱸ ᱫᱚᱢᱮ ᱠᱚ ᱦᱤᱡᱩᱜ ᱜᱮᱭᱟ ᱟᱨ ᱯᱚᱨᱚᱵᱽ ᱤᱱᱟᱹ ᱠᱚ ᱜᱚᱝᱠᱮ ᱫᱚᱢᱮ ᱦᱩᱭᱩᱜ ᱜᱮᱭᱟ ᱫᱚᱢᱮ ᱦᱚᱲ ᱠᱚᱦᱚᱸ ᱠᱚ ᱦᱤᱡᱩᱜ ᱜᱮᱭᱟ ᱛᱟᱦᱞᱮ ᱯᱩᱨᱟᱹ ᱨᱟᱹᱥᱠᱟᱹ ᱠᱚᱢᱟ ᱵᱷᱟᱜᱤ᱾ ᱦᱳᱭᱳᱜ ᱜᱮᱭᱟ᱾ ᱟᱨ ᱛᱟᱦᱚᱞᱮ ᱜᱚᱝᱠᱮ ᱟᱹᱵᱤᱱ ᱫᱚᱵᱤᱱ ᱦᱮᱡ ᱵᱟᱲᱟ ᱟᱠᱟᱱᱟ ᱥᱢᱟᱱ ᱪᱟᱠᱚᱞ ᱫᱟᱲᱮ ᱫᱚ?
ᱵᱟᱹᱞᱤᱧ ᱪᱟᱞᱟᱣ ᱟᱠᱟᱱᱟ ᱜᱚᱢᱠᱮ ᱟᱨ ᱦᱮᱸ ᱵᱟ ᱫᱚ ᱡᱷᱟᱹᱞᱟᱹᱜ ᱟᱞᱮ ᱚᱱᱛᱮ ᱠᱷᱚᱱ ᱫᱚ ᱠᱷᱟᱭ ᱚᱱᱛᱮ ᱫᱚ ᱡᱷᱟᱹᱞ ᱧᱚᱜ ᱜᱮᱛᱟᱞᱮᱭᱟ ᱟᱫᱚ᱾ ᱢᱟᱱᱮ ᱩᱱᱟᱹᱜ ᱵᱟᱝ ᱪᱟᱞᱟᱣ ᱵᱟᱲᱟ ᱦᱩᱭ ᱠᱟᱱᱟ ᱠᱷᱟᱭ ᱟᱫᱚ᱾ ᱪᱟᱞᱟᱣ ᱞᱤᱧ ᱢᱚᱱᱮᱭᱮᱫᱟ ᱛᱚ ᱱᱤᱭᱟᱹ ᱫᱷᱟᱣᱜ ᱠᱷᱟᱭ ᱪᱟᱞᱟᱣ ᱜᱮᱞᱤᱧ ᱞᱟᱹᱭᱮᱫᱟ ᱟᱫᱚ ᱪᱮᱫ ᱪᱤᱠᱟᱹᱜ ᱠᱟᱱᱟ᱾ ᱯᱚᱭᱥᱟ ᱠᱟᱹᱣᱰᱤ ᱠᱚ ᱛᱤᱱᱟᱹᱜ ᱴᱟᱜ ᱠᱷᱟᱭ ᱞᱤᱧ ᱤᱭᱟᱹ ᱫᱟᱲᱮᱭᱟᱜ ᱠᱟᱱᱟ ᱛᱟᱯᱚᱨᱮ ᱚᱱᱠᱟ ᱧᱮᱞ ᱠᱟᱛᱮ ᱜᱮ ᱪᱟᱞᱟᱣ ᱟᱹᱞᱤᱧ᱾
ᱦᱮᱸᱛᱚ ᱦᱮᱸᱛᱚ᱾ ᱟᱨ ᱜᱚᱢᱠᱮ ᱱᱚᱰᱮ ᱫᱚᱵᱤᱱ ᱦᱮᱡ ᱞᱮᱱᱠᱷᱟᱱ ᱢᱟᱱᱮ ᱨᱟᱹᱥᱠᱟᱹ ᱫᱚ ᱮᱠᱫᱚᱢ ᱫᱚᱢᱮ ᱵᱤᱱ ᱨᱟᱹᱥᱠᱟᱹᱭᱟ ᱟᱨ ᱱᱚᱛᱮ ᱯᱚᱨᱚᱵᱽ ᱮᱱᱮᱡ ᱠᱚᱦᱚᱸ ᱫᱚᱢᱮ ᱠᱚ ᱦᱤᱡᱩᱜᱼᱟ ᱛᱟᱦᱞᱮ ᱫᱚᱢᱮ ᱡᱟᱸᱠ ᱡᱚᱢᱚᱠ ᱜᱮ ᱦᱩᱭᱩᱜ ᱜᱮᱭᱟ ᱟᱨ ᱱᱚᱜᱚᱭ ᱡᱮᱢᱚᱱ ᱱᱤᱭᱟᱹ ᱵᱟᱨ᱾ ᱪᱷᱟᱠᱚᱞᱛᱹᱲᱤ ᱦᱩᱭᱱᱟ ᱛᱟᱯᱚᱨᱮ ᱚᱱᱠᱟ ᱜᱮ ᱮᱱᱮᱡ ᱦᱚᱸᱞᱤᱧ ᱮᱱᱮᱡ ᱵᱟᱲᱟ ᱠᱮᱫ ᱜᱮᱭᱟ ᱛᱟᱨᱯᱚᱨᱮ ᱴᱟᱢᱟᱠ ᱠᱚᱦᱤᱧ ᱨᱩ ᱵᱟᱲᱟ ᱠᱮᱫ ᱜᱮᱭᱟ ᱟᱨ ᱟᱹᱞᱤᱧ ᱫᱚ ᱜᱚᱝᱠᱮ ᱟᱨᱚ ᱨᱩᱥᱤᱠᱠᱟ ᱧᱚᱜ ᱜᱮᱭᱟᱞᱤᱧ ᱛᱚ ᱛᱟᱦᱚᱞᱮ᱾ ᱨᱩ ᱠᱚᱫᱚ ᱟᱞᱚ ᱟᱹᱞᱤᱧ ᱫᱚ ᱟᱨᱚ ᱫᱚᱢᱮ ᱜᱮᱞᱤᱧ ᱠᱩᱥᱤᱭᱟᱜ ᱜᱮᱭᱟ᱾
ᱢᱟᱱᱮ ᱡᱚᱛᱚ ᱞᱮᱠᱟᱱᱟᱜ ᱤᱭᱟᱹ ᱜᱮᱵᱤᱱ ᱵᱟᱲᱟᱭᱟ ᱛᱤᱨᱭᱳ, ᱵᱟᱱᱟᱢ, ᱠᱷᱚᱱᱟᱜ ᱛᱩᱢᱫᱟᱜ, ᱨᱮᱜᱽᱲᱟ, ᱴᱟᱢᱟᱠ ᱠᱷᱚᱱᱟᱜ ᱡᱚᱛᱚ ᱜᱮ ᱠᱷᱟᱡ ᱨᱩ ᱫᱚᱵᱤᱱ ᱵᱟᱲᱟᱭ ᱜᱮᱭᱟ ᱛᱟᱦᱚᱞᱮ, ᱠᱚᱢ ᱵᱤᱥᱤ ᱨᱩᱜ ᱠᱷᱟᱱ ᱵᱟᱝ?
ᱦᱳᱭ ᱜᱚᱢᱠᱮ ᱟᱹᱞᱤ ᱫᱚ ᱟᱨ ᱚᱱᱟᱠᱚ ᱪᱮᱛᱟᱱ ᱨᱮᱫᱚ ᱞᱟᱦᱟ ᱠᱷᱚᱱᱜᱮ ᱫᱚᱢᱮ ᱢᱤᱫᱴᱮᱱ ᱢᱤᱫᱴᱟᱝ ᱟᱨᱠᱤ ᱴᱟᱱ ᱛᱟᱦᱮᱸ ᱠᱟᱱ ᱛᱟᱞᱤᱧᱟ ᱚᱱᱟ ᱠᱚ ᱪᱮ ᱪᱮᱛᱟᱱ ᱨᱮᱱᱟᱜ ᱥᱮ ᱚᱱᱟ ᱠᱚ ᱥᱮᱬᱟ ᱨᱮᱱᱟᱜ ᱟᱹᱰᱤ ᱜᱮ ᱟᱨᱠᱤ ᱞᱟᱦᱟ ᱠᱷᱚᱱ ᱜᱮ ᱤᱪᱪᱷᱟᱹ ᱛᱟᱦᱮᱸ ᱠᱟᱱ ᱛᱟᱞᱤᱧᱟ᱾ ᱛᱟᱦᱚᱞᱮ ᱚᱞᱯᱚ ᱚᱞᱯᱚ ᱫᱚ ᱚᱱᱠᱟ ᱚᱲᱟᱜ ᱨᱮ ᱫᱟᱫᱩ ᱛᱟᱠᱚ ᱛᱟᱦᱮᱸ ᱠᱟᱱ ᱜᱮᱭᱟ᱾ ᱛᱟᱦᱮ ᱚᱸᱰᱮ ᱚᱱ ᱜᱮᱞᱤᱧ ᱥᱮᱬᱟ ᱵᱟᱲᱟ ᱟᱠᱟᱫ ᱜᱮᱭᱟ, ᱮᱢᱱᱤ ᱨᱮᱜᱽᱲᱟ ᱨᱩ ᱠᱚ, ᱥᱮ ᱴᱟᱢᱟᱠ ᱨᱩ ᱠᱚ, ᱛᱟᱯᱚᱨᱮ ᱱᱚᱛᱮ ᱟᱵᱚᱣᱟᱜ ᱢᱟ ᱛᱤᱨᱭᱳ, ᱵᱟᱱᱟᱢ, ᱠᱚᱫᱚ ᱢᱮᱱᱟᱜ ᱜᱮᱭᱟ ᱚᱱᱟ᱾ ᱦᱚ ᱞᱤᱧ ᱥᱮᱬᱟ ᱟᱠᱟᱫ ᱜᱮᱭᱟ ᱚᱞᱯᱚ ᱚᱞᱯᱚ᱾
ᱢᱩᱸ ᱜᱚᱢᱠᱮ ᱟᱫᱚ ᱧᱮᱞ ᱵᱤᱱ ᱱᱟᱜ ᱠᱷᱟᱡ ᱟᱫᱚ ᱡᱮᱢᱚᱱ ᱟᱵᱚᱨᱮᱱ ᱦᱟᱯᱲᱟᱢ ᱠᱚ ᱡᱩᱫᱤ ᱠᱷᱟᱡ ᱵᱟᱠᱚ ᱥᱮᱬᱟ ᱟᱵᱚᱱᱟ ᱟᱫᱚ ᱪᱮᱠᱟ ᱠᱟᱛᱮᱫ ᱵᱚᱱ ᱥᱮᱬᱟᱭᱟ, ᱟᱫᱚ ᱱᱤᱡᱮᱨ ᱟᱵᱚ ᱪᱮᱛᱟᱱ ᱨᱮᱦᱚᱸ ᱡᱮᱢᱚᱱ ᱡᱮᱢᱚᱱ ᱟᱵᱚᱣᱟᱜ ᱦᱚᱸ ᱡᱮᱢᱚᱱ ᱴᱟᱱ ᱛᱟᱦᱮᱱ ᱢᱟ ᱟᱨ ᱩᱱᱠᱩ ᱦᱚᱸ ᱡᱮᱢᱚᱱ ᱠᱚ ᱥᱮᱬᱟ ᱟᱵᱚᱱ ᱢᱟ ᱡᱩᱫᱤ ᱮᱸᱰᱮᱠᱷᱟᱱ ᱫᱚᱵᱚᱱ ᱥᱮᱬᱟ ᱫᱟᱲᱮᱭᱟᱜᱼᱟ, ᱟᱫᱚ ᱦᱮᱸ ᱟᱵᱚ ᱟᱞᱮ ᱥᱮᱫ ᱫᱚᱜ ᱠᱷᱟᱱᱡ ᱩᱱᱟᱹᱜ ᱯᱩᱨᱩᱫᱷᱩᱞ ᱠᱚᱫᱚ ᱠᱷᱟᱭ ᱴᱟᱢᱟᱠ ᱞᱮᱜᱽᱲᱟ ᱠᱚ ᱵᱟᱠᱚ ᱨᱩᱭ ᱜᱮᱭᱟ ᱛᱚ ᱛᱟᱦᱚᱞᱮ ᱟᱞ ᱠᱚᱢ ᱵᱮᱥᱤ ᱠᱷᱟᱱᱡ ᱵᱟᱲᱟᱭ ᱦᱩᱭᱩᱜᱼᱟ, ᱩᱱᱟᱹᱜᱴᱟ ᱫᱚ ᱵᱟᱝ ᱵᱟᱝ ᱦᱩᱭ ᱠᱟᱱᱟ ᱵᱮᱥᱤ ᱫᱚ ᱟᱨᱠᱤ᱾
ᱦᱮᱸ ᱛᱚ᱾ ᱮᱢᱱᱤ ᱢᱟᱱᱮ ᱢᱚᱴᱟᱢᱩᱴᱤ ᱨᱟᱹᱥᱠᱟᱹ ᱞᱮᱠᱟ ᱫᱚᱵᱤᱱ ᱵᱟᱲᱟᱭ ᱜᱮᱭᱟ ᱡᱮᱢᱚᱱ ᱦᱚᱲ ᱠᱚᱵᱤᱱ ᱨᱟᱹᱠᱟᱹ ᱫᱟᱲᱮᱚᱪᱚᱣᱟ ᱢᱟ ᱚᱱᱠᱟ ᱫᱚᱵᱤᱱ ᱵᱟᱲᱟᱭ ᱜᱮᱭᱟ ᱚᱞᱯᱚ᱾
ᱦᱮᱸ ᱢᱟᱱᱮ ᱦᱚᱲ ᱥᱟᱞᱟᱜ ᱫᱚᱞᱤᱧ ᱜᱟᱱ ᱜᱚᱫᱟ ᱟᱨᱠᱤ ᱩᱱᱟᱹᱜ ᱫᱚ ᱮᱠᱞᱟ ᱛᱮᱫᱚ ᱵᱟᱹᱞᱤᱧ ᱫᱟᱲᱮᱭᱟᱜ ᱨᱮᱦᱚᱸ ᱟᱨᱠᱤ, ᱦᱚᱲ ᱤᱭᱟᱹ ᱨᱮᱛᱚ ᱜᱟᱱᱚᱜᱼᱟ ᱟᱨᱠᱤ ᱡᱟᱦᱟᱸ ᱞᱮᱠᱟ ᱠᱟᱛᱮᱫ᱾
ᱦᱮᱸ ᱦᱮᱸ ᱢᱟᱱᱮ ᱦᱚᱲ ᱛᱟᱞᱟᱨᱮ ᱥᱮ ᱦᱚᱲ ᱵᱤᱨ ᱨᱮᱫᱚ ᱢᱟᱱᱮ ᱨᱩ ᱨᱮᱦᱚᱸ ᱟᱨᱠᱤ ᱯᱟᱱᱛᱮ ᱜᱚᱫᱟ ᱵᱤᱱ ᱦᱮᱸᱥᱮ?
ᱦᱩᱸ᱾
ᱦᱮᱸᱛᱚ᱾ ᱛᱟᱦᱚᱞᱮ ᱜᱚᱢᱠᱮ ᱟᱵᱤᱱ ᱫᱚ ᱛᱤᱨᱭᱳ ᱠᱚ ᱥᱮ ᱵᱟᱱᱟᱢ ᱠᱚᱫᱚ ᱵᱤᱱ ᱠᱚᱴᱟᱜ ᱵᱟᱲᱟ ᱟᱠᱟᱫᱟᱼᱟ, ᱥᱮ ᱵᱟᱝ ᱛᱤᱨᱭᱳ ᱠᱚᱵᱤᱱ ᱨᱩ ᱵᱟᱲᱟ ᱟᱠᱟᱫᱟ?
ᱵᱟᱞᱤᱧ ᱠᱚᱴᱟᱵ ᱵᱟᱲᱟ ᱠᱟᱫᱟ ᱵᱟᱠᱷᱟᱡ ᱩᱱᱟᱹᱜ ᱫᱚ ᱵᱟᱹᱞᱤᱧ ᱵᱟᱲᱟᱭᱟ ᱩᱱᱟᱹᱜ ᱫᱚ ᱵᱟᱹᱞᱤᱧ ᱨᱩᱥᱤᱠᱟᱜ-ᱟ ᱛᱚ ᱟᱹᱞᱤᱧ ᱫᱚ, ᱛᱟᱦᱚᱞᱮ ᱵᱟᱝ ᱤᱭᱟᱹ ᱤᱭᱟᱹᱵᱟᱝ ᱦᱩᱭ ᱠᱟᱱᱟ ᱟᱨᱠᱤ ᱩᱱᱟᱹᱜ ᱫᱚ᱾
ᱟᱪᱼᱪᱷᱟ ᱟᱪᱼᱪᱷᱟ ᱟᱨ ᱛᱟᱦᱚᱞᱮ ᱜᱚᱝᱠᱮ ᱟᱯᱮᱥᱮᱫ ᱫᱚ ᱡᱟᱦᱟᱸ ᱚᱱᱟ ᱵᱟᱱᱟᱢ ᱟᱨᱠᱤ, ᱵᱟᱱᱟᱢ ᱠᱚᱫᱚ ᱪᱮᱫ ᱡᱷᱚᱛᱚ ᱠᱚ ᱫᱟᱵ ᱜᱮᱭᱟ ᱟᱯᱮᱥᱮᱫ ᱫᱚ ᱚᱱᱛᱮ ᱵᱟᱲᱟᱭ ᱢᱮᱱᱟᱜ ᱛᱟᱵᱤᱱᱟ?
ᱠᱟᱛᱷᱟᱡ ᱞᱟᱹᱭᱟᱠᱚ ᱛᱚ ᱮᱠᱷᱟᱱ ᱠᱚ ᱨᱮᱴᱚ ᱦᱟᱨᱛᱟ ᱛᱮ ᱞᱟᱹᱭᱟᱠᱚ ᱛᱚ ᱟᱫᱚ ᱟᱹᱞᱤᱧ ᱫᱚ ᱩᱱᱟᱹᱜ ᱫᱚ ᱵᱟᱹᱞᱤᱧ ᱵᱟᱲᱟᱭᱟ ᱟᱨᱠᱤ, ᱦᱤᱡᱩᱜ ᱛᱮ
ᱦᱳᱭ ᱦᱳᱭ ᱜᱚᱝᱠᱮ ᱚᱱᱟ ᱫᱚ ᱥᱟᱹᱨᱤ ᱜᱮᱭᱟ, ᱢᱟᱱᱮ ᱩᱱᱠᱩ ᱡᱟᱦᱟᱸ ᱥᱮᱬᱟ ᱨᱮᱴᱚ ᱢᱟᱱᱮ ᱵᱟᱨᱩᱰᱟᱝ ᱡᱟᱦᱟᱸᱭ ᱵᱚᱱ ᱢᱮᱛᱟ ᱠᱚ ᱠᱟᱱᱟ, ᱩᱱᱠᱩᱣᱟ ᱟᱨ ᱢᱮᱛᱟ ᱠᱚᱢᱟ ᱢᱟᱱᱮ ᱵᱟᱨᱩ ᱰᱟᱝ ᱢᱟᱱᱮ ᱨᱮᱴᱚ ᱠᱷᱚᱱ ᱫᱚᱠᱚ ᱥᱮᱬᱟ ᱜᱮᱭᱟ ᱢᱟᱨᱟᱝ ᱜᱮᱭᱟ ᱠᱚ᱾ ᱛᱟᱦᱚᱞᱮ ᱩᱱᱠᱩ ᱠᱚᱣᱟᱜ ᱦᱟᱨᱛᱟ ᱛᱮ ᱵᱮᱱᱟᱣ ᱞᱮᱠᱷᱟᱱ ᱢᱟᱱᱮ ᱢᱤᱫᱴᱟᱝ ᱥᱟᱰᱮ ᱦᱚᱸ ᱵᱷᱟᱜᱤ ᱥᱟᱰᱮᱭᱟ ᱟᱨ ᱩᱱᱠᱩ ᱩᱱᱠᱩ ᱵᱟᱨᱩᱰᱟᱝ ᱦᱟᱨᱛᱟ ᱛᱮᱠᱚ ᱵᱮᱱᱟᱣ ᱜᱮᱭᱟ ᱵᱮᱥᱤᱨ ᱵᱷᱟᱜᱽ ᱫᱚ᱾
ᱢᱟᱱᱮ ᱠᱟᱨᱚᱱ ᱫᱚ ᱪᱮᱫ ᱜᱚᱝᱠᱮ ᱩᱱᱠᱩᱣᱟᱜ ᱛᱮᱫ ᱫᱚ ᱪᱮᱫᱠᱟᱱ ᱪᱮᱫᱠᱟᱱ ᱡᱤᱱᱤᱥ ᱛᱟᱦᱮᱱᱟ ᱢᱟᱱᱮ ᱵᱟᱝ ᱚᱲᱮᱡ ᱞᱟᱹᱜᱤᱫᱚᱜ-ᱟ, ᱥᱮ ᱪᱮᱫᱠᱟᱱᱟᱜ ᱢᱟᱱᱮ ᱥᱮ ᱯᱟᱛᱞᱟ ᱧᱚᱜ ᱜᱮᱛᱮ ᱵᱷᱟᱜᱤ ᱥᱟᱹᱲᱮᱭᱟ?
ᱦᱮᱸ ᱦᱮᱸ ᱦᱳᱭ ᱜᱚᱝᱠᱮ ᱩᱱᱠᱩ ᱢᱟᱱᱮ ᱵᱟᱨᱩᱰᱟᱝ ᱦᱟᱨᱛᱟ ᱫᱚ ᱦᱩᱭᱩᱜ ᱠᱟᱱᱟ ᱧᱮᱞ ᱵᱤᱱ ᱯᱟᱛᱞᱟ ᱦᱚᱸ ᱦᱟᱞᱠᱟ ᱯᱟᱛᱞᱟ ᱧᱚᱜ ᱜᱮᱭᱟ, ᱟᱨ ᱚᱱᱟᱫᱚ ᱨᱚᱦᱚᱲ ᱢᱟᱱᱮ ᱡᱟᱦᱟᱸ ᱛᱟᱥᱮᱛᱮ ᱨᱚᱦᱚᱲᱚᱜ ᱨᱮᱦᱚᱸ ᱢᱟᱱᱮ ᱚᱱᱠᱟ ᱫᱚ ᱵᱟᱝ ᱤᱭᱟᱹᱜ-ᱟ ᱵᱟᱝ ᱱᱚᱥᱴᱚᱜ-ᱟ, ᱚᱱᱟ ᱫᱚ ᱡᱟᱦᱟᱸ ᱛᱤᱱᱟᱹᱜ ᱨᱚᱦᱚᱲᱟ ᱩᱱᱟᱹᱜ ᱜᱮ ᱵᱷᱟᱜᱤᱜ-ᱟ᱾
ᱚ ᱚ ᱟᱫᱚ ᱩᱱᱟᱹᱜ ᱛᱚ ᱦᱟᱸ ᱵᱟᱲᱟᱭ ᱵᱟᱹᱱᱩᱜ ᱜᱚᱢᱠᱮ ᱟᱹᱵᱤᱱ ᱜᱮ ᱦᱟᱸᱜ ᱵᱤᱱ ᱨᱩ ᱦᱚᱲ ᱠᱟᱱᱟ ᱩᱱᱚᱜ ᱫᱚ ᱟᱹᱵᱤᱱ ᱜᱮ ᱵᱷᱟᱹᱜᱤ ᱵᱤᱱ ᱵᱟᱲᱟᱭ ᱛᱟᱵᱚᱱᱟ᱾
ᱦᱳᱭ ᱜᱚᱢᱠᱮ ᱚᱱᱟ ᱫᱚ ᱦᱟᱸᱜ ᱧᱮᱞ ᱢᱟ ᱦᱟᱨᱛᱟ ᱛᱮᱵᱚᱱ ᱵᱮᱱᱟᱣᱟ ᱛᱚ᱾
ᱦᱟᱸ ᱟᱨ ᱜᱚᱢᱠᱮ ᱟᱨ ᱤᱭᱟᱹ ᱛᱟᱦᱚᱞᱮ ᱚᱱᱮ ᱢᱟᱱᱮ ᱚᱱᱮ ᱟᱨ ᱤᱭᱟᱹ ᱟᱨᱠᱤ ᱚᱱᱟ ᱪᱮᱫ ᱠᱚ ᱞᱟᱹᱭᱟ ᱵᱟᱹᱴᱤ ᱫᱚ ᱟᱨᱠᱤ ᱪᱮᱫ ᱛᱮᱠᱚ ᱵᱮᱱᱟᱣᱟ? ᱚᱱᱮ ᱟᱨᱠᱤ ᱛᱟᱭᱱᱚᱢ ᱨᱮ ᱛᱟᱦᱮᱱ ᱫᱚ ᱟᱨᱠᱤ ᱫᱟᱵ ᱫᱚᱠᱚ ᱚᱱᱮ
ᱦᱳᱭ ᱜᱚᱝᱠᱮ ᱵᱟᱴᱤ ᱫᱚ ᱧᱮᱞ ᱵᱤᱱ ᱟᱞᱮᱥᱮᱫ ᱫᱚ ᱱᱚᱛᱮ ᱚᱱᱟ ᱡᱟᱦᱟᱸ ᱱᱟᱨᱠᱳᱞ ᱵᱚᱱ ᱧᱮᱞ ᱟᱠᱟᱜ-ᱟ ᱥᱮ ᱚᱱᱟ ᱱᱟᱨᱠᱳ ᱩᱞ ᱛᱮᱜᱮᱠᱚ ᱵᱮᱱᱟᱣ ᱜᱮᱭᱟ ᱟᱞᱮᱥᱮᱫ ᱫᱚ ᱵᱤᱥᱤᱨ ᱵᱷᱟᱜᱽ᱾
ᱚᱸ᱾
ᱱᱚᱜ ᱚᱭ ᱡᱮᱢᱚᱱ ᱱᱟᱨᱠᱳᱞ ᱛᱮᱠᱚ ᱵᱮᱱᱟᱣᱟ, ᱱᱟᱨᱠᱳᱞ ᱟᱨᱠᱤ ᱡᱟᱦᱟᱸ ᱵᱚᱱ ᱦᱟᱛᱟᱣ ᱟᱹᱜᱩ ᱠᱮᱫ-ᱟ ᱵᱟᱡᱟᱨ ᱠᱷᱚᱱ,
ᱦᱩᱸ᱾
ᱛᱟᱦᱚᱞᱮ ᱵᱟᱡᱟᱨ ᱠᱷᱚᱱ ᱦᱟᱛᱟᱣ ᱟᱹᱜᱩ ᱠᱟᱛᱮ ᱚᱱᱟ ᱛᱟᱞᱟ ᱛᱮᱵᱚᱱ ᱜᱟᱺᱰᱤᱡᱟ ᱟᱹᱰᱤ ᱪᱮᱦᱨᱟ ᱥᱩ ᱥᱚᱢᱟᱱ ᱧᱚᱜ ᱵᱚᱱ ᱜᱟᱺᱰᱤᱡᱟ, ᱛᱟᱯᱚᱨᱮ ᱚᱱᱟ ᱡᱟᱦᱟᱸ ᱵᱟᱨᱩ ᱰᱟᱝ ᱦᱟᱨᱛᱟ ᱵᱚᱱ ᱨᱚᱦᱚᱲᱟ, ᱚᱱᱟ ᱨᱚᱦᱚᱲ ᱠᱟᱛᱮ ᱟᱨᱠᱤ ᱚᱱᱟ ᱵᱚᱱ ᱫᱟᱵ ᱞᱮᱠᱷᱟᱱ ᱟᱨᱠᱤ ᱵᱷᱟᱜᱮ ᱥᱟᱰᱮᱭᱟ
ᱚ ᱟᱪᱪᱷᱟ ᱜᱚᱝᱠᱮ ᱛᱟᱦᱚᱞᱮ ᱴᱟᱢᱟᱠ ᱠᱚᱫᱚ ᱪᱮᱫᱠᱟ ᱠᱟᱛᱮᱫ ᱠᱚ ᱵᱮᱱᱟᱣ ᱜᱮᱭᱟ. ᱩᱱᱤ ᱤᱭᱟᱹ ᱵᱟᱲᱟ ᱠᱟᱫᱟ ᱵᱤᱥ ᱵᱟᱝ ᱧᱮᱞ ᱵᱟᱲᱟ ᱠᱟᱫᱟ
ᱦᱳᱭ ᱜᱚᱝᱠᱮ ᱟᱹᱞᱤᱧ ᱫᱚᱞᱤᱧ ᱨᱩ ᱵᱟᱲᱟ ᱟᱠᱟᱫ ᱜᱮᱭᱟ ᱟᱨ ᱴᱟᱢᱟᱠ ᱵᱮᱱᱟᱣ ᱫᱚ ᱦᱩᱭᱩᱜ ᱠᱟᱱᱟ ᱟᱵᱚ ᱫᱚ ᱡᱮᱢᱚᱱ ᱱᱚᱜᱚᱭ ᱜᱟᱹᱭ ᱦᱟᱨᱛᱟ ᱠᱚ ᱧᱟᱢᱚᱜ ᱜᱮᱭᱟ ᱥᱮ
ᱦᱩᱸ
ᱦᱮᱸ ᱚᱱᱟ ᱠᱚᱛᱮ ᱜᱮ ᱵᱮᱥᱤᱨ ᱵᱷᱟᱜᱽ ᱴᱟᱢᱟᱠ ᱠᱚᱫᱚ ᱠᱚ ᱵᱮᱱᱟᱣ ᱜᱮᱭᱟ
ᱢᱟᱱᱮ ᱟᱨ ᱚᱱᱮ ᱡᱟᱦᱟᱸ ᱠᱩᱸᱰᱤ ᱵᱚᱱ ᱞᱟᱹᱭᱮᱫ ᱫᱚ ᱡᱟᱦᱟᱸ ᱚᱱᱮ ᱤᱭᱟᱹᱴᱟᱜ ᱵᱚᱱ ᱞᱟᱹᱭᱮᱫ ᱫᱚ ᱚᱱᱮ ᱦᱮ ᱚᱱᱟ ᱫᱚ ᱛᱟᱦᱚᱞᱮ ᱪᱮᱫᱠᱟ ᱢᱟᱱᱮ ᱪᱮᱠᱟᱱᱟᱜ ᱛᱮᱠᱚ ᱵᱮᱱᱟᱣᱟ
ᱦᱳᱭ ᱜᱚᱢᱠᱮ ᱚᱱᱟ ᱠᱩᱰᱤ ᱢᱟ ᱦᱟᱸᱜ ᱟᱹᱞᱤᱧ ᱫᱚ ᱴᱷᱤᱠ ᱵᱟᱲᱟᱭ ᱵᱟᱹᱱᱩᱜ ᱛᱟᱹᱞᱤᱧᱟ ᱢᱮᱱᱠᱷᱟᱱ ᱤᱱᱮᱴᱩᱠᱩ ᱛᱮᱞᱤᱧ ᱵᱟᱲᱟᱭ ᱜᱮᱭᱟ ᱡᱮ ᱚᱱᱟ ᱫᱚ ᱜᱟᱹᱭ ᱦᱟᱨᱛᱟ ᱛᱮᱜᱮ ᱠᱚ ᱵᱮᱱᱟᱣ ᱜᱮᱭᱟ ᱟᱨᱠᱤ᱾
ᱵᱮᱱᱟᱣ ᱥᱚᱢᱚᱭ ᱜᱚᱝᱠᱮ ᱛᱟᱦᱚᱞᱮ ᱪᱮᱫᱠᱟ ᱠᱚ ᱵᱮᱱᱟᱣᱟ ᱢᱟᱱᱮ ᱢᱟᱱᱮ ᱪᱮᱫ ᱠᱚ ᱮᱢᱟᱜ ᱫᱚ ᱫᱷᱩᱲᱟᱹ ᱠᱚ ᱪᱮᱫ ᱠᱚᱠᱚ ᱮᱢᱟᱜ ᱫᱚ ᱞᱚᱵᱚᱭᱟᱠᱚ ᱪᱮᱫᱠᱟ ᱟᱨᱠᱤ
ᱦᱳᱭ ᱜᱚᱝᱠ ᱟᱞᱤᱧ ᱦᱚᱸ ᱩᱱᱟᱹᱜ ᱫᱚ ᱵᱟᱲᱟᱭ ᱫᱚᱦᱟᱜ ᱵᱟᱹᱱᱩᱜ ᱛᱟᱞᱤᱧᱟ ᱛᱚ ᱟᱨ ᱡᱟᱦᱟᱸ ᱛᱤᱱᱟᱹᱜ ᱜᱮᱞᱤᱧ ᱧᱮᱞ ᱟᱠᱟᱜ-ᱟ ᱢᱟᱱᱮ ᱵᱮᱨ ᱯᱷᱟᱥᱴ ᱥᱚᱢᱚᱭ ᱫᱚ ᱚᱱᱮ ᱡᱟᱦᱟᱸ ᱫᱷᱩᱲᱟᱹ ᱫᱷᱩᱲᱟᱹ ᱠᱚ ᱚᱸᱰᱮ ᱮᱢ ᱠᱟᱛᱮᱪ ᱠᱟᱹᱴᱤᱡ ᱠᱚ ᱤᱭᱟᱹ-ᱣᱟ ᱢᱟᱱᱮ- ᱛᱩᱲᱟᱹ ᱦᱚᱠᱚ ᱞᱟᱜᱟᱣᱼᱟ ᱟᱵᱤᱱ ᱜᱮ ᱜᱚᱝᱠᱮ ᱛᱟᱦᱞᱮ ᱵᱟᱲᱟᱭ- ᱦᱮᱸ ᱜᱟᱴᱤᱡ ᱞᱟᱹᱭ ᱵᱤᱱ ᱟᱹᱞᱤᱧ ᱠᱤ ᱵᱟᱹᱞᱤᱧ ᱵᱟᱲᱟᱭᱟᱛᱷᱚ ᱵᱟᱹᱞᱤᱧ ᱞᱟᱹᱭ ᱫᱟᱲᱮᱭᱟᱜ ᱠᱟᱱᱟ᱾
ᱟᱹᱞᱤᱧ ᱦᱚᱸ ᱜᱚᱝᱠᱮ ᱵᱟᱹᱞᱤᱧ ᱵᱟᱲᱟᱭᱟ ᱚᱱᱟ ᱠᱷᱟᱹᱛᱤᱨ ᱜᱮ ᱜᱩᱞᱞᱤᱞᱤᱧ ᱫᱚᱦᱚ ᱠᱮᱫᱟ ᱟᱠᱷᱟᱡ ᱫᱚ ᱟᱹᱞᱤᱧ ᱦᱚᱸ ᱩᱱᱟᱹᱜᱴᱟ ᱫᱚ ᱵᱟᱲᱟᱭ ᱵᱟᱹᱱᱩᱜ᱾ ᱟᱞᱤᱧ-
ᱟᱫᱚ ᱜᱚᱝᱠᱮ ᱟᱹᱞᱤᱧ ᱦᱚᱸ ᱚᱝᱠᱟ ᱵᱮᱱᱟᱣ ᱠᱚ ᱥᱚᱢᱚᱭ ᱫᱚ ᱩᱱᱟᱹᱜ ᱫᱚ ᱵᱟᱝᱞᱤᱧ ᱛᱟᱦᱮᱸ ᱠᱟᱱᱟ ᱛᱚ ᱟᱨ ᱮᱢᱱᱤ ᱨᱩ ᱫᱚᱞᱤᱧ ᱨᱩ ᱵᱟᱲᱟ ᱟᱠᱟᱫ ᱜᱮᱭᱟ᱾
ᱩᱸ ᱚᱱᱟ ᱠᱚᱜᱮᱞᱤᱧ ᱵᱟᱲᱟᱭᱟᱛᱮ ᱫᱷᱩᱲᱟᱹ ᱛᱮ ᱫᱚ ᱪᱤᱠᱟᱹᱜᱼᱟ ᱚᱱᱟᱛᱮ ᱱᱚᱨᱚᱢᱚᱜᱼᱟ ᱥᱮ ᱪᱮᱫ ᱦᱟᱨᱛᱟᱼᱟ ᱥᱮ ᱪᱤᱠᱟᱹᱜᱼᱟ ᱚᱱᱟᱜ ᱜᱮ ᱫᱷᱩᱲᱟᱹ ᱠᱚᱛᱮ ᱠᱚ- ᱤᱭᱟᱹ ᱭᱟ᱾
ᱟᱪᱪᱷᱟ ᱟᱪᱪᱷᱟ ᱟ ᱜᱚᱝᱠᱮ ᱟᱹᱞᱤᱧ ᱫᱚ ᱢᱟᱱᱮ- ᱚᱜᱼᱚᱭ ᱡᱮᱢᱚᱱ ᱵᱮᱱᱟ ᱥᱚᱢᱚᱭ ᱫᱚ ᱵᱟᱝᱞᱤᱧ ᱛᱟᱦᱮᱸ ᱠᱟᱱᱟ ᱨᱮᱦᱚ ᱡᱚᱠᱷᱚᱱ ᱚᱜᱼᱚᱭ ᱡᱮᱢᱚᱱ ᱴᱟᱢᱟᱠ ᱠᱚᱵᱚᱱ ᱴᱟᱱᱟᱣ ᱜᱮᱭᱟ ᱥᱮ ᱢᱟᱱᱮ ᱡᱚᱠ- ᱠᱷᱚᱱ ᱵᱚᱱ ᱚᱨ ᱧᱚᱜ ᱜᱮᱭᱟ᱾
ᱩᱱ ᱥᱚᱢᱚᱭ ᱫᱚᱞᱤᱧ ᱛᱟᱦᱮᱸ ᱵᱟᱲᱟ ᱟᱠᱟᱱ ᱜᱮᱭᱟ ᱩᱱ ᱫᱚ ᱴᱟᱢᱟᱠ ᱜᱚᱦᱚᱲ ᱠᱚᱫᱞᱤᱧ ᱧᱮᱞ ᱵᱟᱲᱟ ᱟᱠᱟᱜ ᱜᱮᱭᱟ ᱢᱮᱱ- ᱠᱷᱟᱱ ᱵᱮᱱᱟᱣ ᱥᱚᱢᱚᱭ ᱫᱚ ᱵᱟᱝ ᱞᱤᱧ ᱧᱮᱞ ᱟᱠᱟ-
ᱟᱹᱞᱤᱧ ᱦᱚᱸ ᱜᱚᱝᱠᱮ ᱚᱝᱠᱟ ᱜᱮ ᱢᱟᱱᱮ ᱮᱢᱱᱤ ᱜᱚᱦᱚᱲ ᱠᱚᱫᱚ ᱠᱷᱟᱡ ᱞᱤᱧ ᱧᱮᱞ ᱤᱭᱟᱹ- ᱵᱟᱲᱟ ᱟᱠᱟᱫ ᱜᱮᱭᱟ᱾ ᱟᱫᱚ ᱢᱟᱱᱮ ᱵᱮᱱᱟᱣ ᱥᱚᱢᱚᱭ ᱦᱚᱸ ᱛᱟᱦᱮᱸ ᱛᱟᱦᱮᱸ ᱵᱟᱲᱟ ᱦᱩᱭᱱᱟ ᱟᱨᱠᱤ ᱩᱱᱟᱹᱜ ᱫᱤᱥᱟᱹ ᱵᱟᱝ ᱦᱩᱭᱩᱜ ᱠᱟᱱᱟ ᱢᱟᱱᱮ ᱪᱮᱫ- ᱠᱟ ᱢᱟᱱᱮ ᱤᱭᱟᱹᱭ ᱦᱩᱭᱩᱜᱼᱟ ᱟᱨᱠᱤ᱾
ᱦᱳᱭ ᱛᱚ᱾